ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱪᱮᱫ ᱵᱤᱱ ᱪᱤᱠᱟᱹᱭᱮᱫᱟ?
ᱦᱚᱸᱜ-ᱚᱭ ᱱᱚᱣᱟ ᱫᱩᱲᱩᱵ ᱵᱟᱲᱟ ᱦᱩᱭ ᱠᱟᱱᱟ᱾
ᱟᱪᱪᱷᱟ ᱟᱪᱪᱷᱟ ᱫᱤᱭᱮ ᱱᱟᱯᱟᱭ ᱵᱟᱲᱟ ᱜᱮᱭᱟᱵᱮᱱ ᱛᱚ?
ᱦᱮᱸᱱᱟᱯᱟᱭ ᱵᱟᱲᱟ‌ ᱜᱮ ᱾
ᱟᱞᱮ ᱦᱚᱸ ᱱᱟᱯᱟᱭ ᱵᱟᱲᱟᱭ ᱜᱮ ᱾
ᱫᱤᱥᱚᱢ‌‌ ᱠᱚᱫᱚ ᱚᱠᱟ ᱥᱮ ᱛᱟᱦᱚᱞᱮ?
ᱫᱤᱥᱚᱢ ᱫᱚ ᱱᱚᱛᱮ ᱜᱮ ᱵᱟᱸᱠᱩᱲᱟ ᱫᱤᱥᱚᱢ ᱜᱮ᱾
ᱦᱩᱸ
ᱟᱵᱮᱱ ᱫᱚ ᱚᱠᱟ ᱥᱮ ᱨᱤᱱᱤᱡ ᱠᱟᱱᱟ ᱵᱮᱱ?
ᱢᱮᱫᱱᱤᱯᱩᱨ᱾
ᱟᱪᱪᱷᱟ ᱟᱪᱪᱷᱟ, ᱫᱤᱭᱮ ᱜᱚᱝᱠᱮ ᱫᱟᱜ ᱡᱟᱹᱲᱤ ᱫᱚ ᱪᱮᱫ ᱞᱮᱠᱟ?
ᱫᱟᱜ ᱡᱟᱹᱲᱤ ᱠᱮᱫᱟ ᱛᱮᱦᱮᱧ ᱛᱮᱦᱮᱧ ᱫᱚ ᱠᱟᱹᱴᱤᱡ ᱯᱷᱟᱸᱠᱟ ᱯᱷᱟᱸᱠᱟ ᱜᱮ ᱛᱮᱦᱮᱧ ᱫᱚ᱾
ᱦᱳᱭ ᱦᱳᱭ ᱛᱮᱦᱮᱧ ᱫᱚ ᱱᱚᱛᱮ ᱦᱚᱸ ᱯᱷᱟᱠᱟ ᱯᱷᱟᱠᱟ ᱜᱮᱭ ᱫᱟᱜ ᱠᱮᱫᱟ ᱫᱚᱢᱮ ᱫᱚᱢᱮᱭ ᱫᱟᱜ ᱞᱮᱫᱟ ᱵᱟᱨᱚ ᱴᱟ ᱠᱷᱚᱱ ᱟᱹᱰᱤ ᱠᱟᱹᱴᱤᱡ ᱯᱷᱟᱠ ᱜᱮᱭ ᱫᱚᱦᱚ ᱞᱮᱫᱟ ᱫᱟᱜ ᱫᱚ ᱦᱟᱸᱜ ᱵᱟᱝ ᱧᱩᱨᱩ ᱠᱟᱱᱟ᱾
ᱦᱩᱸ
ᱛᱟᱦᱚᱞᱮ ᱜᱚᱝᱠᱮ ᱠᱮᱫᱚᱜ ᱱᱟ ᱵᱮᱱ ᱥᱮ ᱟᱹᱣᱨᱤ?
ᱪᱮᱫ
ᱠᱮᱫᱳᱜ ᱫᱚ ᱵᱮᱱ ᱡᱚᱢ ᱵᱟᱲᱟ ᱠᱮᱜᱼᱟ ᱥᱮ ᱟᱹᱣᱨᱤ?
ᱦᱮᱸ ᱡᱚᱢ ᱦᱩᱭᱩᱜᱼᱟ᱾ ᱟᱫᱚ ᱤᱥᱤᱱ ᱦᱳᱭ-ᱜᱚᱜ ᱠᱟᱱᱟ᱾
ᱟᱪᱪᱷᱟ ᱟᱪᱪᱷᱟ, ᱛᱳ ᱜᱚᱝᱠᱮ ᱪᱟᱥ-ᱵᱟᱥ ᱫᱚ ᱛᱤᱱ ᱥᱟᱹᱜᱤᱧ ᱠᱮᱫᱟ ᱵᱮᱱ?
ᱮᱸ ᱜᱚᱜᱠᱮ ᱪᱟᱥ ᱵᱟᱥ ᱫᱚ ᱟᱢᱵᱷᱚᱜ ᱠᱟᱱᱟ ᱪᱟ ᱜᱤᱰᱤ ᱦᱳᱭᱳᱜ ᱠᱟᱱᱟ᱾
ᱟᱪᱪᱷᱟ ᱟᱪᱪᱷᱟ, ᱱᱚᱛᱮ ᱦᱚᱸ ᱜᱚᱝᱠᱮ ᱪᱟᱥ-ᱵᱟᱥ ᱫᱚ ᱮᱠᱷᱚᱱ ᱟᱹᱣᱨᱤᱜᱼᱟ ᱯᱟᱲᱟᱜ ᱪᱟᱹᱞᱩᱜ ᱠᱟᱱᱟ᱾ ᱵᱟᱹᱫᱽ ᱵᱟᱹᱭᱦᱟᱹᱲ ᱠᱚᱨᱮ ᱛᱷᱚᱲᱟ ᱫᱟᱜ ᱞᱟᱜᱟᱣ ᱠᱟᱱᱟ ᱚᱱᱟ ᱠᱚ ᱜᱮ ᱠᱟᱹᱴᱤᱡ ᱥᱤ ᱵᱟᱲᱟ ᱦᱩᱭᱱᱟ᱾ᱛᱚᱞᱟ ᱠᱚᱫᱚ ᱛᱟᱦᱚᱞᱮ ᱦᱟᱨᱟᱣ ᱠᱟᱱᱟ ᱥᱮ ᱵᱟᱝ?
ᱛᱚᱞᱟ ᱠᱚᱫᱚ ᱢᱚᱴᱤᱡ ᱦᱟᱨᱟ ᱠᱚᱜ ᱠᱟᱱᱟ ᱢᱚᱴᱟᱢᱩᱴᱤ᱾
ᱟᱪᱪᱷᱟ ᱟᱪᱪᱷᱟ,
ᱚᱝᱠᱟ ᱫᱚ ᱢᱟᱱᱮ ᱟᱹᱣᱨᱤ ᱟᱨᱠᱤ ᱢᱟᱱᱮ ᱦᱟᱨᱟ ᱫᱚ ᱦᱟᱨᱟᱜᱚᱜ ᱠᱟᱱᱟ᱾ ᱟᱹᱣᱨᱤ ᱚᱝᱠᱟ ᱫᱚ
ᱟᱪᱪᱷᱟ ᱜᱚᱝᱠᱮ ᱦᱚᱞᱟ ᱢᱟᱦᱫᱮᱨ ᱞᱚᱜᱱᱚ ᱛᱟᱦᱮᱸ ᱞᱮᱱ ᱫᱚ, ᱵᱟᱯᱞᱟ ᱠᱚ ᱛᱟᱦᱚᱞᱮ ᱦᱚᱭ ᱪᱟᱞᱟᱣ ᱵᱟᱲᱟ ᱞᱮᱱᱟ ᱥᱮ ᱵᱟᱝ?
ᱚᱝᱠᱟ ᱫᱚ ᱪᱟᱞᱟᱜ ᱵᱟᱝ ᱦᱳᱭ ᱠᱟᱱᱟ ᱛᱚ ᱞᱚᱜᱱᱚ ᱨᱮᱫᱚ᱾
ᱟᱪᱪᱷᱟ ᱟᱪᱪᱷᱟ, ᱛᱟᱦᱚᱞᱮ ᱠᱷᱟᱱ ᱫᱚ, ᱟᱵᱮᱱ ᱫᱚ ᱚᱲᱟᱜ ᱨᱮ ᱵᱟᱹᱱᱩᱜ ᱵᱮᱱᱟ ᱵᱟᱝ?
ᱦᱩᱸ ᱚᱲᱟᱜ ᱨᱮᱫᱚ ᱵᱟᱹᱱᱩᱜ ᱟᱠᱟᱫ ᱞᱤᱧᱟᱹ ᱵᱟᱭᱨᱮ ᱢᱮᱱᱟᱜ ᱞᱤᱧᱟᱹ᱾
ᱟᱪᱪᱷᱟ ᱟᱪᱪᱷᱟ, ᱦᱳᱭ ᱦᱳᱭ ᱠᱟᱹᱢᱤ ᱫᱮᱜ ᱯᱟᱥᱮᱜ ᱵᱮᱱ ᱪᱟᱞᱟᱣ ᱟᱠᱟᱱᱟ?
ᱠᱟᱹᱴᱤᱡ ᱠᱚᱞᱮᱡᱽ ᱠᱚ ᱠᱚᱨᱟᱣ ᱦᱩᱭᱩᱜ ᱠᱟᱱᱟ ᱛᱚ᱾
ᱦᱳᱭ ᱦᱳᱭ ᱦᱳᱭ ᱯᱟᱲᱦᱟᱜ ᱠᱟᱱᱟ ᱵᱮᱱ ᱥᱮ ᱪᱮᱫ?
ᱩᱸᱸ ᱟᱹᱵᱤᱱ ᱫᱚ?
ᱟᱹᱞᱤᱧ ᱫᱚ ᱯᱟᱲᱦᱟᱣ ᱠᱚᱫᱚ ᱵᱟᱹᱞᱤᱧ ᱯᱟᱲᱦᱟᱜ ᱜᱮᱭᱟ᱾ ᱱᱤᱝᱠᱟ ᱦᱳᱭ, ᱞᱟᱹᱭ ᱵᱮᱱ?
ᱡᱟᱦᱟᱸᱱᱟᱜ ᱵᱟ ᱥᱮ ᱵᱟᱥ ᱠᱚ
ᱦᱮᱸ, ᱵᱟᱹᱞᱤᱧ ᱴᱷᱤᱠᱟᱹ ᱫᱟᱲᱮ ᱞᱮᱜ ᱛᱟᱵᱮᱱᱟ ᱠᱟᱛᱷᱟ᱾
ᱦᱩᱸ ᱪᱟᱥ-ᱵᱟᱥ ᱠᱚᱨᱮ ᱫᱚᱧ,
ᱦᱳᱭ ᱦᱳᱭ ᱦᱳᱭ ᱦᱳᱭ, ᱪᱟᱥ-ᱵᱟᱥ ᱠᱚᱨᱮ ᱦᱳᱭ, ᱟᱫᱚ ᱥᱚᱵᱽᱡᱤ ᱠᱚ ᱪᱟᱥ ᱵᱟᱲᱟ ᱦᱩᱭᱩᱜ ᱜᱮᱭᱟ ᱥᱮ ᱱᱮᱛᱟᱨ ᱦᱚᱸ᱾
ᱦᱩᱸ
ᱵᱮᱸᱜᱟᱲ ᱵᱮᱞᱟᱹᱛᱤ ᱠᱚ ᱚᱱᱟ ᱠᱚ ᱨᱚᱦᱚᱭ ᱵᱟᱲᱟ ᱦᱩᱭᱩᱜ ᱛᱟᱦᱮᱸᱱ ᱜᱮ᱾ ᱛᱟᱦᱚᱞᱮ ᱜᱚᱝᱠᱮ ᱟᱯᱮ ᱥᱮᱫ ᱫᱚ ᱚᱱᱛᱮ ᱢᱮᱞᱟ ᱴᱷᱮᱞᱟ ᱫᱚ ᱪᱮᱫ ᱞᱮᱠᱟ ᱦᱩᱭᱩᱜ ᱛᱟᱦᱮᱸᱱᱟ?
ᱢᱮᱞᱟ ᱠᱚ᱾
ᱦᱳᱭ ᱜᱚᱝᱠᱮ᱾
ᱢᱮᱞᱟ ᱠᱚᱫᱚ ᱚᱱᱠᱟ ᱫᱚ ᱟᱫᱚ ᱵᱟᱹᱱᱩᱜ ᱠᱟᱫᱟ ᱱᱤᱛᱟᱹᱜ ᱫᱚ᱾ ᱱᱚᱜᱼᱚᱭ ᱟᱥᱤᱱ ᱵᱚᱸᱜᱟ ᱥᱮᱫᱛᱮ ᱠᱷᱚᱱᱟᱜ᱾
ᱟᱪᱪᱷᱟ ᱟᱪᱪᱷᱟ, ᱜᱚᱝᱠᱮ ᱚᱱᱟ ᱫᱚ ᱟᱹᱰᱤ ᱛᱟᱭᱚᱢ ᱧᱚᱜ ᱜᱮᱭᱟ ᱛᱚ᱾
ᱦᱳᱭ ᱛᱟᱭᱱᱚᱢ ᱧᱚᱜ ᱜᱮᱭᱟ ᱱᱚᱣᱟ ᱠᱚᱫᱚ ᱢᱮᱱᱟᱜ ᱨᱮᱦᱚ ᱚᱱᱠᱟ ᱫᱚ ᱢᱤᱫ ᱫᱤᱱ ᱵᱟᱨᱥᱤ ᱚᱱᱠᱟ ᱟᱨᱠᱤ᱾
ᱦᱳᱭ ᱦᱳᱭ ᱚᱱᱠᱟ ᱜᱮ ᱯᱟᱛᱟ ᱪᱷᱟᱛᱟ ᱫᱚ ᱚᱱᱠᱟ ᱜᱮᱛᱚ ᱦᱩᱭᱩᱜ ᱛᱟᱦᱮᱸᱱᱟ᱾
ᱦᱩᱸ᱾
ᱢᱤᱫ ᱫᱤᱱ ᱵᱟᱨ ᱥᱤᱧ᱾
ᱦᱳᱭ ᱦᱳᱭ᱾
ᱱᱚᱛᱮ ᱦᱚᱸ ᱦᱩᱭ ᱵᱟᱲᱟᱭᱮᱱ ᱜᱮᱭᱟ ᱯᱟᱛᱟ ᱠᱚ ᱫᱚᱢᱮ ᱵᱩᱨᱩ ᱵᱚᱸᱜᱟ ᱠᱚ ᱦᱩᱭ ᱵᱟᱲᱟᱭᱮᱱ ᱜᱮᱭᱟ᱾
ᱚᱻ ᱟᱫᱚ ᱛᱤᱥ ᱦᱩᱭᱱᱟ ᱵᱩᱨᱩ ᱵᱚᱝᱜᱟ ᱪᱟᱞᱟᱣ ᱞᱮᱱᱟᱵᱤᱱ?
ᱦᱳᱭ ᱪᱟᱞᱟᱣ ᱦᱳᱭ ᱞᱮᱱᱟ ᱱᱚᱝᱠᱟ ᱫᱚᱢᱮ ᱜᱮ ᱵᱷᱟᱜᱮ ᱠᱚ ᱫᱚᱠᱟᱱ ᱫᱟᱱᱤ ᱠᱚ ᱫᱩᱲᱩᱵ ᱵᱟᱲᱟ ᱞᱮᱱ ᱜᱮᱭᱟ᱾ ᱱᱚᱝᱠᱟ ᱥᱟᱱᱛᱟᱲ ᱥᱚ ᱥᱚᱢᱟᱡ ᱨᱮ ᱵᱳᱭ ᱯᱚᱛᱚᱵ ᱠᱚ ᱚᱱᱟ ᱠᱚ ᱮᱢᱟᱱ ᱠᱤᱪᱷᱩ ᱯᱟᱛᱲᱟ ᱯᱤᱴᱷᱟᱹ ᱠᱚ ᱧᱟᱢᱚᱜ ᱠᱟᱱ ᱛᱟᱦᱮᱱᱟ᱾
ᱦᱮᱸ᱾
ᱚᱛ ᱩᱴᱟᱹ ᱯᱤᱴᱷᱟᱹ ᱠᱚᱵᱮᱱ ᱵᱩᱡᱽ ᱫᱟᱲᱮᱭᱟᱜ ᱠᱟᱱ ᱜᱮᱭᱟ ᱛᱚ᱾
ᱦᱟᱸ᱾
ᱟᱨᱚ ᱱᱚᱣᱟ ᱟᱞᱮ ᱥᱩᱨ ᱨᱮᱦᱚᱸ ᱢᱤᱫᱽᱴᱮᱡ ᱯᱟᱛᱟ ᱦᱩᱭᱱᱟ ᱚᱸᱰᱮ ᱦᱚᱸ ᱵᱷᱟᱜᱤ ᱜᱮ ᱦᱩᱭ ᱞᱮᱱᱟ ᱚᱸᱰᱮ ᱥᱟᱱᱛᱟᱲ ᱥᱚᱢᱟᱡ ᱨᱮᱱᱟᱜ ᱡᱚᱛᱚ ᱥᱟᱯᱟᱵ ᱧᱟᱢᱚᱜ ᱠᱟᱱ ᱛᱟᱦᱮᱱᱟ ᱟᱜᱼᱥᱟᱨ ᱠᱟᱹᱯᱤ ᱠᱷᱚᱭ ᱟᱨᱚᱢᱵᱚ ᱠᱟᱛᱮᱫ ᱛᱩᱢᱫᱟᱹᱜ ᱴᱟᱢᱟᱠ᱾ ᱚᱱᱮ
ᱦᱳᱭ᱾
ᱮᱱᱮᱡ ᱥᱮᱨᱮᱧ ᱨᱮᱭᱟᱜ ᱥᱟᱯᱟᱯ ᱠᱚ ᱧᱟᱢᱚᱜ ᱠᱟᱱ ᱛᱟᱦᱮᱱᱟ ᱱᱚᱛᱮ ᱯᱚᱛᱚᱵ ᱯᱚ ᱯᱚᱛᱚᱵ ᱠᱚᱦᱚᱸ ᱧᱟᱢᱚᱜ ᱠᱟᱱ ᱛᱟᱦᱮᱱ ᱜᱮᱭᱟ᱾ ᱟᱫᱚ ᱜᱚᱝᱠᱮ ᱟᱵᱮᱱ ᱫᱚᱵᱮᱱ ᱦᱮᱡ ᱵᱟᱲᱟ ᱠᱟᱱᱟ ᱵᱮᱱ ᱥᱮ ᱵᱟᱝ?
ᱵᱟᱠᱩᱲᱟ ᱥᱮᱫ?
ᱦᱳᱭ ᱜᱚᱝᱠᱮ᱾
ᱟᱫᱚ ᱵᱟᱠᱩᱲᱟ ᱥᱮᱡ ᱫᱚ ᱥᱮᱨᱚᱠᱚᱢ ᱪᱟᱜ ᱵᱟᱭ ᱦᱳᱭ ᱠᱟᱱᱟ ᱟᱫᱚ ᱠᱟᱴᱤᱡ ᱥᱮ ᱨᱚᱠᱚᱢ ᱫᱚ ᱪᱟᱞᱟᱣ ᱵᱟᱝ ᱦᱳᱭ ᱠᱟᱱᱟ ᱛᱚ᱾
ᱦᱳᱭ ᱦᱳᱭ ᱦᱳᱭ᱾
ᱡᱟ ᱪᱟᱞᱟᱣ ᱦᱳᱭ ᱠᱟᱱᱟ ᱨᱟᱭᱯᱩᱨ ᱫᱷᱟᱵᱤᱡ, ᱨᱟᱭᱯᱩᱨ ᱟᱡᱚᱢ ᱠᱟᱫᱟᱵᱤᱱ ᱨᱟᱭᱯᱩᱨ?
ᱦᱳᱭ ᱦᱳᱭ ᱜᱚᱝᱠᱮ ᱟᱸᱡᱚᱢ ᱦᱳᱭ ᱠᱟᱱᱟ ᱱᱚᱝᱠᱟ ᱪᱟᱞᱟᱣ ᱵᱟᱲᱟ ᱫᱚ ᱵᱟᱝ ᱦᱩᱭ ᱠᱟᱱᱟ ᱛᱚ ᱢᱮᱱᱫᱟᱞᱤᱧ ᱪᱟᱞᱟᱜ ᱟᱹᱞᱤᱧ ᱦᱟᱸᱜ ᱢᱤᱫ ᱪᱷᱚᱴ ᱧᱮᱞ ᱟᱹᱜᱩᱭᱟᱞᱤᱧ᱾
ᱟᱨ ᱜᱚᱝᱠᱮ ᱚᱠᱟ ᱠᱚᱨᱮ ᱛᱟᱦᱞᱮ ᱫᱟᱲᱟᱱ ᱫᱚᱵᱮᱱ ᱪᱟᱞᱟᱣ ᱠᱟᱱᱟ?
ᱫᱟᱲᱟᱱ ᱫᱚ ᱚᱱᱠᱟ ᱫᱚ ᱥᱮᱨᱚᱢ ᱪᱟᱞᱟᱣ ᱵᱟᱝ ᱦᱩᱭ ᱠᱟᱱᱟ᱾ ᱚᱜᱚᱭ ᱡᱟᱦᱟ ᱪᱟᱞᱟᱣ ᱦᱳᱭ ᱞᱮᱱᱟ ᱟᱡᱚᱢ ᱫᱟᱵᱤᱱ ᱥᱤᱞᱫᱟᱹ?
ᱦᱳᱭ ᱦᱳᱭ ᱜᱚᱝᱠᱮ ᱟᱹᱞᱤᱧ ᱫᱚ ᱥᱤᱞᱫᱟᱹ ᱫᱚ ᱚᱱᱟ ᱯᱟᱛᱟᱵᱤᱸᱰᱟᱹ ᱨᱮᱜᱮᱞᱤᱧ ᱪᱟᱞᱟᱣ ᱞᱮᱱᱟ᱾ ᱚᱸᱰᱮ ᱦᱚᱸ ᱟᱵᱚ ᱥᱟᱱᱛᱟᱲ ᱥᱚᱢᱟᱡᱽ ᱨᱮᱭᱟᱜ ᱡᱚᱛᱚ ᱠᱤᱪᱷᱩ ᱜᱮ ᱧᱟᱢᱚᱜ ᱛᱟᱦᱮᱱ ᱜᱮᱭᱟ ᱫᱚᱢᱮ ᱫᱚᱢᱮ ᱥᱟᱹᱜᱤᱧ ᱥᱟᱹᱜᱤᱧ ᱨᱮᱱ ᱦᱚᱲ ᱠᱚᱠᱚ ᱦᱤᱡᱩᱜᱼᱟ ᱯᱟᱛᱟ ᱧᱮᱞ ᱥᱤᱞᱫᱟᱹ ᱯᱟᱛᱟ ᱛᱟ ᱧᱮᱞ ᱵᱷᱟᱜᱮ ᱵᱷᱟᱜᱮ ᱡᱤᱱᱤᱥ ᱠᱚᱜᱮ ᱧᱟᱢᱚᱜᱼᱟ ᱚᱸᱰᱮ ᱦᱚᱸ᱾ ᱵᱳᱭ, ᱯᱚᱛᱚᱵ᱾ ᱠᱚᱦᱚᱞᱤᱧ ᱧᱮᱞ ᱠᱟᱜ ᱜᱮᱭᱟ ᱧᱟᱢᱚᱜ ᱛᱟᱦᱮᱱᱟ᱾
ᱫᱚᱢᱮ ᱥᱟᱱᱛᱟᱲ ᱦᱳᱭ᱾ ᱫᱷᱩᱛᱤ ᱠᱤᱪᱨᱤᱡ ᱠᱚ ᱫᱚᱢᱮ ᱧᱟᱢᱚᱜ ᱛᱟᱦᱮᱱ ᱜᱮᱭᱟ᱾ ᱟᱨᱚ ᱥᱚ ᱱᱚᱸᱰᱮ ᱟᱨᱚ ᱱᱚᱝ ᱠᱟᱱᱟᱜ ᱡᱤᱱᱤᱥ ᱤᱧ ᱥᱟᱱᱛᱟᱲ ᱦᱚᱯᱚᱱ ᱦᱚᱸ ᱚᱸᱰᱮ ᱫᱚᱠᱟᱱ ᱫᱟᱱᱤ ᱠᱚ ᱠᱷᱩᱞᱟᱹᱣ ᱞᱤᱧ ᱧᱮᱞ ᱟᱠᱟᱫ ᱠᱚᱣᱟ᱾ ᱱᱚᱛᱮ ᱟᱞᱮ ᱥᱮᱱ ᱦᱚᱸ ᱟᱫᱚ ᱵᱟᱹᱭ ᱵᱟᱹᱭᱛᱮ ᱥᱟᱱᱛᱟᱲ ᱠᱚ ᱢᱟᱱᱮ ᱫᱚᱠᱟᱱ ᱫᱟᱱᱤ ᱠᱚ ᱫᱚᱠᱟᱱ ᱤᱫᱤᱭᱮᱫ ᱜᱮᱭᱟ᱾ ᱡᱮᱢᱚᱱ ᱟᱞᱮ ᱱᱚᱣᱟ ᱥᱩᱥᱱᱤ ᱫᱷᱟᱨᱮ ᱨᱮᱦᱚᱸ ᱢᱤᱫᱴᱮᱡ ᱯᱟᱛᱟ ᱵᱟᱹᱭᱥᱟᱹᱜ ᱛᱟᱦᱮᱱᱟ ᱚᱸᱰᱮ ᱦᱚᱸ ᱥᱟᱱᱛᱟᱲ ᱦᱚᱯᱚᱱ ᱠᱤᱪᱨᱤᱡ ᱠᱚ ᱫᱚᱠᱟᱱᱟ᱾ ᱯᱟᱛᱲᱟ ᱯᱤᱴᱷᱟᱹ ᱚᱱᱠᱟ ᱵᱷᱟᱜᱮ ᱵᱷᱟᱜᱮ ᱡᱤᱱᱤᱥ ᱛᱩ ᱠᱚ ᱫᱚᱠᱟᱱ ᱛᱟᱦᱮᱱᱟ᱾
ᱦᱩᱸ᱾
ᱟᱫᱚ ᱱᱚᱰᱮ ᱫᱚ ᱫᱚᱢᱮ ᱫᱮᱥ ᱵᱤᱫᱮᱥ ᱠᱷᱚᱡ ᱫᱟᱬᱟᱱ ᱠᱚ ᱦᱤᱡᱩᱜ-ᱟ ᱥᱮ᱾ ᱟᱫᱚ ᱱᱮᱛᱟᱨ ᱚᱱᱟ ᱱᱮᱛᱟᱨ ᱦᱚᱸᱫᱚ ᱚᱸᱰᱮ ᱫᱚ ᱪᱟᱹᱞᱩ ᱛᱟᱦᱮᱱᱟ ᱥᱩᱥᱱᱤ ᱵᱩᱨᱩ ᱨᱮᱫᱚ᱾ ᱟᱫᱚ ᱥᱩᱥᱱᱤ ᱵᱩᱨᱩ ᱠᱷᱚᱡ ᱫᱚ ᱵᱟᱨ ᱥᱮᱫ ᱠᱷᱚᱡ ᱫᱟᱜ ᱡᱷᱟᱨᱱᱟᱜ ᱛᱟᱦᱮᱸᱱᱟ ᱡᱷᱟᱨᱱᱟ ᱧᱮᱞ ᱠᱚ ᱦᱤᱡᱩᱜ-ᱟ᱾ ᱢᱤᱫᱴᱮᱡ ᱫᱚᱭ ᱵᱤᱨ ᱪᱮᱫ ᱵᱩᱨᱩ ᱥᱮᱫ ᱨᱮ ᱢᱤᱫᱥᱮᱫ ᱫᱚ ᱱᱚᱣᱟ ᱥᱩᱥᱱᱤ ᱡᱟᱦᱟᱸ ᱢᱮᱱ ᱥᱩᱥᱱᱤ ᱚᱸᱰᱮ ᱜᱮ᱾ ᱵᱟᱵᱮᱱ ᱦᱮᱡ ᱵᱟᱲᱟᱣ ᱠᱟᱱᱟ ᱡᱟᱹᱱᱤᱡ᱾
ᱪᱟᱞᱟᱣ ᱵᱟᱝ ᱦᱳᱭ ᱠᱟᱱᱟ᱾
ᱦᱳᱭ ᱚᱱᱟ ᱛᱮᱜᱮ ᱵᱟᱵᱮᱱ ᱵᱩᱡᱷᱟᱹᱣ ᱫᱟᱲᱮᱜ ᱠᱟᱱᱟ᱾
ᱟᱪᱪᱷᱟ ᱚᱱᱟ ᱥᱩᱥᱱᱤ ᱵᱤᱱ ᱞᱟᱹᱭ ᱠᱮᱫᱟ ᱥᱩᱥᱱᱤ ᱜᱟᱰᱟ ᱟᱫᱚ ᱥᱩᱥᱱᱤ ᱫᱚ ᱟ ᱯᱩᱡᱟᱹ ᱦᱳᱭᱳᱜ-ᱟ ᱥᱮ ᱥᱩᱥᱱᱤ ᱵᱩᱨᱩ ᱨᱮ?
ᱦᱳᱭ ᱦᱳᱭ ᱜᱚᱢᱠᱮ ᱚᱸᱰᱮ ᱫᱚ ᱯᱩᱡᱟᱹ ᱦᱳᱭᱳᱜ-ᱟ᱾ ᱡᱚᱠᱷᱚᱱ ᱪᱟᱹᱛ ᱵᱚᱸᱜᱟ ᱥᱚᱢᱚᱭ ᱯᱟᱛᱟ ᱦᱳᱭᱳᱜ-ᱟ᱾ ᱚᱸᱰᱮ ᱦᱚᱸ ᱵᱚᱸᱜᱟ ᱵᱩᱨᱩ ᱦᱳᱭᱳᱜ-ᱟ ᱟᱨ ᱱᱚᱝᱠᱟ ᱦᱳᱭ ᱦᱳᱭ ᱟᱨ ᱱᱚᱝᱠᱟ ᱢᱤᱫᱴᱮᱡ ᱦᱮᱸ ᱟᱨ ᱱᱚᱝᱠᱟ ᱥᱟᱱ-ᱥᱟᱱᱛᱟᱲ ᱦᱚᱸ ᱢᱤᱫᱴᱮᱡ ᱵᱚᱸᱜᱟ ᱵᱩᱨᱩ ᱛᱷᱟᱱ ᱢᱤᱫᱴᱮᱡ ᱥᱤᱨᱡᱟᱹᱣ ᱦᱳᱭ ᱠᱟᱱᱟ ᱚᱸᱰᱮ ᱜᱮ᱾ ᱛᱟᱦᱚᱞᱮ ᱚᱸᱰᱮ ᱯᱚᱛᱤ ᱨᱚᱵᱤᱵᱟᱨ ᱵᱚᱸᱜᱟ ᱤᱭᱟᱹ ᱵᱚᱸᱜᱟ ᱩᱢᱚᱜ ᱠᱚ ᱪᱟᱞᱟᱜ-ᱟ᱾ ᱛᱚᱣᱟ ᱛᱟᱵᱮᱱ ᱠᱚ ᱤᱫᱤ ᱠᱟᱛᱮᱫ᱾ ᱠᱚ ᱪᱟᱞᱟᱜ-ᱟ ᱠᱩᱲᱤ ᱦᱚᱯᱚᱱ
ᱦᱩᱸ᱾
ᱯᱟᱭᱨᱟ ᱥᱟᱯᱷᱟ ᱵᱟᱲᱟ ᱠᱟᱛᱮᱫ ᱨᱚᱵᱤᱵᱟᱨ ᱦᱤᱞᱳᱜ ᱫᱚᱠᱚ ᱪᱟᱞᱟᱜ ᱜᱮᱭᱟ ᱢᱟᱱᱮ᱾
ᱦᱩᱸ ᱦᱩᱸ᱾
ᱢᱟᱱᱮ ᱯᱨᱚᱛᱤ ᱨᱚᱵᱤᱵᱟᱨ ᱜᱮ ᱦᱩᱭᱩᱜ-ᱟ᱾ ᱯᱨᱚᱛᱤ ᱨᱚᱵᱤᱵᱟᱨ ᱦᱩᱭᱩᱜ ᱛᱟᱦᱮᱸᱱᱟ᱾ ᱫᱤᱱᱟᱹᱢ ᱫᱚ ᱵᱟᱝ ᱜᱚᱝᱠᱮ ᱯᱨᱚᱛᱤ ᱨᱚᱵᱤᱵᱟᱨ ᱚᱱᱠᱟ ᱠᱩᱲᱤ ᱦᱚᱯᱚᱱ ᱥᱮ ᱠᱩᱲᱤ ᱜᱤᱫᱽᱨᱟᱹ ᱥᱮ ᱜᱚᱜᱚ ᱦᱚᱲ ᱦᱮᱸ᱾
ᱦᱩᱸ ᱚᱱᱟ ᱥᱚᱯᱛᱟ ᱨᱮ ᱢᱤᱫ ᱫᱤᱱ᱾
ᱦᱮᱸ ᱟᱨᱚ ᱡᱚᱠᱷᱚᱱ ᱠᱟᱨᱛᱤᱠ ᱵᱚᱸᱜᱟ ᱥᱳᱢᱟᱹᱭ ᱛᱚᱠᱷᱚᱱ ᱫᱚ ᱦᱳᱭᱳᱜ ᱛᱚᱠᱷᱚᱱ ᱫᱚ ᱟᱹᱰᱤ ᱥᱨ ᱟᱹᱰᱤ ᱢᱟᱨᱟᱝ ᱢᱮᱞᱟ ᱞᱮᱠᱟ ᱦᱳᱭᱳᱜ-ᱟ᱾ ᱛᱚᱠᱷᱚᱱ ᱫᱚ ᱨᱩᱢ ᱵᱚᱸᱜᱟ ᱠᱚ ᱛᱳᱫᱳᱜ-ᱟ ᱫᱚᱢᱮ᱾ ᱮᱱᱮᱡ ᱥᱮᱨᱤᱧ ᱦᱩᱭᱩᱜ-ᱟ ᱱᱚᱣᱟ ᱥᱟᱱ ᱛᱟᱲᱤ ᱤᱭᱟᱹ ᱠᱚᱨᱮᱱᱟᱜ᱾
ᱦᱩᱸ ᱟᱪᱪᱷᱟ ᱚᱱᱟ ᱟᱪᱪᱷᱟ᱾ ᱚᱸᱰᱮ ᱮᱛᱮ ᱥᱩᱥᱱᱤ ᱵᱩᱨᱩ ᱨᱮ ᱡᱟᱦᱟᱸ ᱯᱩᱡᱟᱹ ᱦᱩᱭᱩᱜ ᱫᱚ ᱛᱚᱠᱷᱚᱱ ᱚᱸᱰᱮ ᱛᱟᱦᱞᱮ ᱯᱚᱨᱚᱵᱽ ᱮᱱᱮᱡ ᱠᱚ ᱠᱤᱝᱵᱟ ᱯᱩᱛᱷᱤ ᱯᱚᱛᱚᱵ ᱠᱚ᱾
ᱦᱳᱭ ᱦᱳᱭ ᱯᱩᱛᱷᱤ ᱯᱚᱛᱚᱵ ᱠᱚ ᱦᱳᱭ ᱯᱩᱛᱷᱤ ᱯᱚᱛᱚᱵ ᱟᱵᱮᱱ ᱡᱩᱫᱤ ᱥᱟᱱᱛᱟᱲ ᱛᱮᱵᱮᱱ ᱯᱟᱲᱦᱟᱜ ᱠᱟᱱᱟ ᱠᱚᱞᱮᱡᱽ ᱨᱮᱭᱟᱜ ᱯᱩᱛᱷᱤ ᱯᱚᱛᱚᱵ ᱵᱮᱱ ᱧᱟᱢᱫᱟ᱾ ᱚᱱᱠᱟᱱᱟᱜ ᱮᱢᱟᱱ ᱛᱮ ᱡᱚᱛᱚ ᱠᱤᱪᱷᱩ ᱡᱤᱱᱤᱥ ᱥᱟᱯᱟᱵ ᱜᱮᱵᱮᱱ ᱧᱟᱢᱟ ᱟᱵᱮᱱ?
ᱦᱩᱸ ᱟᱨ ᱯᱚᱨᱚᱢ ᱮᱱᱮᱡ ᱠᱚ ᱠᱤᱢᱵᱟ ᱞᱟᱸᱜᱽᱬᱮ ᱮᱱᱮᱡ ᱠᱚ,
ᱦᱳᱭ ᱦᱳᱭ ᱜᱚᱝᱠᱮ ᱚᱸᱰᱮ ᱫᱚ ᱫᱚᱝ ᱮᱱᱮᱡ, ᱫᱚᱝ ᱮᱱᱮᱡ ᱫᱚ ᱵᱟᱝ ᱦᱳᱭᱳᱜᱼᱟ ᱛᱚ ᱫᱚᱝ ᱮᱱᱮᱡ ᱫᱚ ᱞᱟᱜᱽᱲᱮ ᱮᱱᱮᱡ ᱦᱳᱭᱳᱜᱼᱟ ᱥᱚᱨᱦᱟᱭ ᱮᱱᱮᱡ ᱦᱳᱭᱳᱜᱼᱟ᱾
ᱦᱩᱸ,
ᱚᱱᱠᱟ ᱜᱚᱝᱠᱮ ᱟᱫᱚ ᱚᱱᱛᱮ ᱟᱯᱮᱥᱮᱫ ᱫᱚᱝ ᱮᱱᱮᱡ ᱫᱚ ᱪᱮᱫ ᱞᱮᱠᱟ ᱵᱟᱯᱞᱟ ᱵᱤᱦᱟᱹ ᱠᱚᱨᱮ?
ᱦᱮᱸ ᱱᱚᱝᱠᱟ ᱜᱮ᱾
ᱟᱫᱚ ᱟᱵᱚ ᱵᱟᱸᱠᱩᱲᱟ ᱟᱨ ᱢᱮᱫᱽᱱᱤᱯᱩᱨ ᱫᱚ ᱠᱟᱹᱴᱤᱡ ᱵᱷᱮᱜᱟᱨ ᱧᱚᱜ ᱜᱮᱛᱟ ᱵᱚᱱᱟ ᱛᱚ ᱫᱚᱝ ᱮᱱᱮᱡ ᱠᱚ᱾
ᱦᱮᱸ ᱵᱷᱮᱜᱟᱨ ᱜᱮᱭᱟ ᱜᱚᱝᱠᱮ᱾
ᱦᱮᱸ ᱱᱚᱛᱮ ᱫᱚ ᱥᱟᱵ ᱠᱟᱜ ᱵᱮᱱ ᱨᱮᱜᱽᱲᱟ ᱠᱚᱫᱚ ᱱᱟᱦᱟᱜ ᱩᱱᱟᱹᱜ ᱦᱟᱸᱜ ᱵᱟᱹᱱᱩᱜ-ᱟ ᱾
ᱦᱩᱸ,
ᱟᱨ ᱚᱱᱛᱮ ᱟᱯᱮᱥᱮᱫ ᱫᱚ ᱨᱮᱜᱽᱲᱟ ᱠᱚᱦᱚᱸ ᱢᱮᱱᱟᱜ-ᱟ ᱛᱩᱫᱟᱹᱜ ᱢᱟᱪᱚ ᱢᱮᱱᱟᱜ ᱜᱮᱭᱟ ᱠᱟᱹᱴᱤᱡ ᱥᱮᱨᱤᱧ ᱠᱚᱦᱚᱸ ᱵᱷᱮᱜᱟᱨ ᱧᱚᱜ ᱜᱮᱭᱟ ᱱᱚᱛᱮᱱᱟᱜ ᱥᱮᱤᱨᱤᱧ ᱵᱷᱮᱜᱟᱨ ᱟᱫᱚ ᱵᱟᱦᱟ ᱫᱚ ᱜᱚᱢᱠᱮ ᱪᱮᱫ ᱞᱮᱠᱟ ᱯᱮ ᱟᱯᱮ ᱫᱚ ᱚᱱᱛᱮ ᱫᱚ ᱦᱩᱭᱩᱜ ᱛᱮ?
ᱵᱟᱦᱟ ᱵᱚ ᱵᱟᱦᱟ ᱢᱟᱜ-ᱢᱚᱲᱮ,
ᱦᱳᱭ ᱦᱳᱭ ᱵᱟᱦᱟ ᱟᱨᱠᱤ ᱢᱟᱜᱢᱚᱬᱮ ᱟᱯᱮᱫᱚ ᱵᱟᱦᱟ ᱯᱮ ᱢᱮᱱ ᱮᱫᱟ ᱥᱮ?
ᱵᱟᱦᱟ ᱫᱚ ᱯᱮ ᱥᱮᱨᱢᱟ ᱠᱚᱣᱟᱞᱮ ᱟᱨ ᱢᱟᱜ ᱢᱚᱬᱮ ᱯᱮ ᱥᱮᱢᱨᱟ᱾ ᱯᱮᱥ ᱥᱮᱢᱟ ᱢᱟᱜ-ᱢᱚᱬᱮ ᱟᱞᱮ ᱤᱭᱟ ᱦᱮᱸ ᱟᱯᱮ ᱥᱮᱢᱟ ᱢᱟᱜ-ᱢᱚᱬᱮ᱾
ᱦᱚ ᱦᱚ ᱦᱚ,
ᱵᱩᱡᱷᱟᱹᱣ ᱠᱮᱫᱟ ᱵᱤᱱ?
ᱦᱚᱸ ᱵᱩᱡᱷᱟᱹᱣ ᱫᱚᱞᱤᱧ ᱵᱩᱡᱷᱟᱹᱣ ᱧᱟᱢ ᱫᱟ ᱠᱤ ᱟᱯᱮᱭᱟᱜ ᱵᱟᱦᱟ ᱯᱚᱨᱚᱵᱽ ᱨᱮᱥᱮ ᱵᱟᱦᱟ ᱯᱚᱨᱚᱵᱽ ᱨᱮᱞᱤᱧ ᱞᱟᱹᱭ ᱦᱚᱪᱚᱭᱮᱫᱟ ᱢᱟᱜ ᱢᱚᱬᱮ ᱨᱮᱫᱚ ᱵᱟᱝ᱾ ᱡᱮ ᱱᱚᱝᱠᱟ ᱰᱤᱡᱮ ᱵᱚᱠᱥ ᱟᱹᱜᱩ ᱠᱟᱛᱮᱜ ᱱᱚᱝᱠᱟ ᱦᱳᱭᱳᱜ ᱛᱟᱦᱮᱱ ᱜᱮᱭᱟ?
ᱟᱫᱚ ᱱᱤᱡᱮ ᱫᱚ ᱪᱮᱫ ᱦᱚ ᱵᱟᱢ ᱞᱟᱹᱭ ᱫᱟᱲᱮᱭᱟᱜ-ᱟ ᱛᱚ ᱟᱫᱚ ᱩᱱᱠᱩ ᱜᱮ ᱤᱭᱟᱹᱭᱟᱠᱚ᱾ ᱢᱟᱹᱭᱤᱠ ᱠᱚ ᱟᱹᱜᱩᱭᱟᱠᱚ ᱟᱡ ᱦᱤᱥᱟᱹᱵ ᱪᱮᱫ ᱮᱢ ᱞᱟᱹᱭ ᱫᱟᱲᱮᱭᱟᱜ-ᱟ᱾
ᱦᱳᱭ ᱦᱳᱭ ᱦᱳᱭ ᱱᱚᱝᱠᱟ ᱫᱚ ᱵᱟᱭ ᱴᱷᱤᱠᱚᱜ ᱠᱟᱱᱟ ᱥᱮ ᱟᱵᱚ ᱥᱟᱱᱛᱟᱲ ᱥᱚᱢᱟᱡᱽ ᱨᱮ ᱵᱚᱠ
ᱦᱮᱸ ᱦᱮᱸ ᱟᱨ ᱮᱠᱞᱟ ᱛᱮᱠᱤᱢ ᱞᱟᱹᱭ ᱫᱟᱲᱮᱭᱟᱜ-ᱟ ᱚᱸᱰᱮ ᱫᱚ᱾ ᱮᱠᱷᱟ ᱛᱮᱫᱚ ᱚᱦᱚᱢ, ᱮᱠᱞᱟ ᱛᱮᱫᱚ ᱵᱟᱢ ᱞᱟᱹᱭ ᱫᱟᱲᱮᱭᱟᱜ-ᱟᱥᱮ᱾
ᱦᱳᱭ ᱦᱳᱭ ᱟᱫᱚ ᱱᱚᱣᱟ ᱜᱮᱛᱚ ᱦᱟᱸᱜ ᱦᱟᱯᱮᱱ ᱫᱤᱱ ᱦᱟᱸᱜ ᱜᱤᱫᱟᱹᱨ ᱯᱤᱫᱟᱹᱨ ᱟᱵᱚ ᱯᱚᱨᱮᱨᱮᱱ ᱡᱮᱱᱟᱨᱮᱥᱮᱱ ᱩᱱᱠᱩ ᱦᱟᱸᱜ ᱵᱟᱝᱠᱚ ᱵᱩᱡ ᱫᱟᱲᱮᱭᱟᱜ-ᱟ ᱡᱮ ᱱᱚᱣᱟ ᱫᱚ ᱪᱮᱫ ᱪᱮᱤᱠᱟᱹᱜ ᱠᱟᱱᱟ ᱩᱱᱠᱩ ᱠᱚ ᱞᱟᱹᱭᱟ ᱵᱟᱵᱟ ᱵᱤᱫᱟᱹᱞ ᱠᱷᱚᱱ ᱱᱚᱝᱠᱟ ᱜᱮᱞᱮ ᱧᱮᱞ ᱟᱜᱩᱠᱟᱟᱜ-ᱟ ᱛᱟᱞᱦᱮ ᱟᱞᱮ ᱫᱚ ᱪᱮᱫ ᱞᱮ ᱪᱮᱠᱟᱹᱭᱟ? ᱦᱳᱭ ᱥᱮ ᱟᱵᱚᱣᱟᱜ ᱢᱟᱱᱮ ᱱᱤᱡᱮᱛᱮ ᱚᱱᱟ ᱱᱤᱡᱮ ᱛᱮᱵᱚᱱ ᱟᱫᱽ ᱫᱟ᱾
ᱦᱮᱸ ᱚᱱᱟ ᱜᱮᱛᱚ ᱟᱵᱚ ᱡᱮᱢᱚᱱ ᱵᱤᱦᱟᱹ ᱵᱟᱯᱞᱟ ᱠᱚᱨᱮᱜ ᱮᱱᱮᱡ ᱥᱮᱨᱮᱧ ᱦᱩᱭᱩᱜ-ᱟ ᱛᱩᱢᱫᱟᱜ ᱴᱟᱢᱟᱠ ᱟᱛᱮ ᱚᱱᱟ ᱠᱚ ᱡᱚᱛᱚ ᱠᱷᱚᱡ ᱱᱚᱣᱟ ᱠᱚ ᱡᱚᱛᱚ ᱦᱤᱲᱤᱧ ᱪᱟᱵᱟᱭ ᱫᱟᱠᱚ᱾
ᱦᱳᱭ ᱚᱱᱟ ᱫᱚ ᱵᱟᱹᱭ ᱵᱟᱹᱭᱛᱮ ᱟᱫᱚᱜ ᱠᱟᱱᱟ ᱟᱫᱚ ᱚᱱᱮ ᱰᱤᱡᱮ ᱞᱟᱜᱽᱲᱮ ᱥᱮᱫ ᱵᱚᱱ ᱦᱮᱸ ᱟᱵᱚ ᱛᱮᱜᱮ ᱵᱚᱱ ᱪᱟᱞᱟᱜ ᱠᱟᱱᱟ ᱟᱵᱚᱣᱟᱜ ᱦᱚᱨ ᱫᱚᱵᱚᱱ ᱟᱫᱽ ᱫᱟ᱾
ᱟᱨ ᱵᱷᱟᱰᱟᱱ ᱨᱮ ᱵᱷᱟᱸᱰᱟᱱ ᱠᱚᱨᱮ ᱟᱵᱚᱭᱟᱜ ᱵᱤᱱᱛᱤ ᱢᱮᱱᱟᱜ ᱠᱟᱜ-ᱟ ᱵᱷᱟᱸᱰᱟᱱ ᱵᱤᱱᱛᱤ᱾
ᱦᱳᱭ ᱦᱳᱭ᱾
ᱵᱟᱯᱞᱟ ᱵᱟᱯᱞᱟ ᱵᱤᱱᱛᱤ ᱢᱮᱱᱟᱜ ᱠᱟᱫᱟ ᱠᱟᱨᱟᱢ ᱵᱤᱱᱛᱤ ᱢᱮᱱᱟᱜ ᱠᱟᱫᱟ᱾ ᱦᱮᱸ ᱳᱭ ᱚᱱᱟ ᱠᱚ ᱟᱹᱰᱤ ᱟᱜ ᱪᱟᱵᱟᱜ ᱠᱟᱱᱟ ᱟᱵᱚ᱾ ᱦᱮᱸ ᱰᱤᱡᱮᱞ ᱰᱤᱡᱮ ᱵᱚᱠᱥ ᱟᱛᱮᱜ ᱜᱮ ᱱᱤᱭᱟᱹ ᱠᱚᱛᱮ ᱟᱜ ᱪᱟᱵᱟᱜ ᱠᱟᱱᱟ ᱾
ᱦᱮᱸ ᱵᱟᱯᱞᱟ ᱵᱤᱦᱟᱹ ᱠᱚᱨᱮ ᱮᱠᱷᱚᱱ ᱫᱚ ᱫᱚᱝ ᱫᱚ ᱵᱤᱥᱤ ᱫᱚ ᱵᱟᱝ ᱠᱚ ᱮᱱᱮᱡ ᱠᱟᱱ ᱜᱮᱭᱟ ᱱᱚᱝᱠᱟ ᱰᱤᱡᱮ ᱠᱚ ᱟᱹᱜᱩᱭᱫᱟ ᱱᱚᱣᱟ ᱫᱚ ᱠᱤᱱᱛᱩ ᱟᱵᱚ ᱥᱚᱢᱟᱡᱽ ᱨᱮᱫᱚ ᱠᱤᱱᱛᱩ ᱩᱪᱤᱛ ᱫᱚ ᱵᱟᱝ ᱠᱟᱱᱟ ᱾
ᱵᱟᱝ ᱠᱟᱱᱟ ᱚᱱᱟ ᱫᱚ ᱚᱱᱟ ᱫᱚ ᱪᱟᱜ ᱠᱟᱱᱟ ᱪᱟᱜ ᱠᱟᱱᱟ ᱥᱚᱢᱟ ᱤᱭᱟᱹ ᱨᱟᱡᱽᱱᱤᱛᱤ ᱥᱮ ᱪᱟᱞᱟᱜ ᱠᱟᱱᱟ ᱚᱱᱟ ᱠᱚᱫᱚ᱾
ᱦᱳᱭ ᱦᱳᱭ ᱦᱳᱭ ᱟᱫᱚ ᱟᱵᱮᱱ ᱢᱤᱫ ᱦᱚᱲ ᱛᱮᱫᱚ ᱟᱨᱠᱤ ᱚᱱᱟ ᱫᱚ ᱵᱟᱵᱮᱱ ᱤᱭᱟᱹ ᱫᱟᱲᱮᱜ-ᱟ ᱵᱚᱱᱫᱚ ᱫᱟᱲᱮᱜ-ᱟ ᱥᱮ ᱾ ᱟᱫᱚ ᱚᱱᱟ ᱫᱚ ᱟᱭᱢᱟ ᱦᱚᱲ ᱵᱟᱝ ᱚᱱᱟ ᱠᱚᱨᱮ ᱵᱟᱠᱚ ᱥᱚᱢᱚᱨᱛᱷᱚᱱ ᱞᱮᱱᱠᱷᱟᱡ ᱾
ᱦᱮᱸ
ᱦᱮᱸ ᱢᱟ ᱜᱚᱝᱠᱮ ᱚᱠᱛᱚ ᱠᱚᱢᱟ ᱦᱳᱭᱮᱱ
ᱦᱮᱸ ᱜᱚᱝᱠᱮ ᱾
ᱦᱮᱸ ᱜᱚᱝᱠᱮ᱾
ᱚᱠᱛᱚ ᱠᱚᱢᱟ ᱛᱟᱦᱟᱞᱮ ᱦᱳᱭᱮᱱ ᱫᱚ
ᱦᱩᱸ